ᱦᱮᱞᱳ
ᱦᱮᱞᱳ ᱡᱚᱦᱟᱨ ᱜᱮ᱾
ᱦᱩᱸ ᱡᱚᱦᱟᱨ ᱜᱮ ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ᱾
ᱦᱩᱸ ᱛᱟᱯᱚᱨᱮ ᱱᱟᱯᱟᱭ ᱵᱟᱲᱟ ᱜᱮ?
ᱦᱚ ᱱᱟᱯᱟᱭ ᱵᱟᱲᱟ ᱜᱮ᱾ ᱟᱵᱤᱱ ᱫᱚ?
ᱦᱩᱸ ᱟᱹᱞᱤᱧ ᱦᱚᱸ ᱱᱟᱯᱟᱭ ᱵᱟᱲᱟ ᱜᱮ᱾
ᱟᱫᱚ ᱚᱠᱟ ᱠᱚᱨᱮ ᱚᱲᱟᱜ ᱨᱮ ᱢᱮᱱᱟᱜ ᱵᱤᱱᱟ ᱥᱮ?
ᱦᱩᱸ ᱱᱤᱛᱚᱜ ᱫᱚ ᱚᱲᱟᱜ ᱨᱮᱜᱮ᱾
ᱦᱩᱸ ᱟᱫᱚ ᱩᱸᱻ ᱪᱮᱫ ᱠᱚᱵᱮᱱ ᱪᱤᱠᱟᱹᱭᱮᱫᱟ?
ᱪᱮᱫ ᱵᱟᱝ ᱱᱚᱜ ᱚᱚᱭ ᱫᱩᱲᱩᱵ ᱵᱟᱲᱟ ᱦᱩᱭ ᱠᱟᱱᱟ ᱟᱫᱚ ᱯᱷᱤᱨᱤ ᱜᱮᱛᱚ ᱞᱤᱧ ᱞᱟᱹᱭᱮᱫᱼᱟ ᱞᱤᱧ ᱠᱟᱹᱴᱤᱡ ᱨᱚᱲ ᱦᱚᱸ ᱦᱩᱭ ᱞᱮᱱᱜᱮ᱾
ᱟᱪᱪᱷᱟ ᱟᱪᱪᱷᱟ᱾
ᱦᱩᱸ
ᱚᱲᱟᱜ ᱠᱚᱨᱮ ᱦᱚᱸ ᱡᱷᱚᱛᱚ ᱱᱟᱥᱟᱭ ᱦᱚᱸ ᱟᱹᱞᱤᱧ ᱦᱚᱸ ᱚᱲᱟᱜ ᱨᱮᱜᱮ
ᱦ ᱦᱩᱸ ᱱᱤᱭᱟᱹ ᱜᱷᱟᱹᱲᱤ ᱫᱚ ᱱᱟᱯᱟᱭ ᱜᱮ
ᱦ ᱫᱟᱜ ᱫᱚ ᱚᱠᱟ ᱥᱮᱫ ᱫᱟᱜ ᱚᱠᱟᱞᱮᱠᱟ ᱫᱟᱜ ᱠᱮᱫᱟ
ᱫᱟᱜ ᱵᱟᱲᱟᱭᱮᱫ ᱜᱮᱭᱟᱭ ᱮᱱᱟᱱ ᱫᱚᱢᱮ ᱫᱟᱜ ᱵᱟᱲᱟ ᱠᱮᱫ ᱜᱮᱭᱟᱭ ᱱᱤᱛᱚᱜ ᱵᱚᱨᱚᱝ ᱯᱚᱨᱤᱥᱠᱟᱨ ᱜᱮ ᱧᱮᱞᱚᱜ ᱠᱟᱱᱟ ᱨᱤᱢᱤᱞ ᱠᱚ
ᱚᱻ ᱥᱮᱛᱟᱜ ᱠᱷᱚᱱᱟᱜ ᱡᱟ ᱫᱟᱜ ᱮ ᱮᱦᱚᱵ ᱠᱟᱫᱟᱭ ᱦᱚ ᱫᱟᱜᱮᱫ ᱜᱮᱭᱟᱭ ᱡᱷᱤᱯᱤᱨ ᱡᱷᱤᱯᱤᱨ ᱡᱚᱨᱚᱭᱮᱫ ᱜᱮᱭᱟ ᱱᱤᱛ ᱦᱚᱸᱻ ᱚᱱᱠᱟ ᱜᱮ ᱨᱤᱢᱤᱞ ᱵᱮᱱᱟᱣ ᱟᱠᱟᱫ ᱜᱮᱭᱟ ᱟᱞᱮ ᱱᱚᱣᱟ ᱯᱟᱦᱴᱟ ᱦᱚᱸ
ᱦᱩᱸ ᱛᱟᱦᱚᱞᱮ ᱪᱟᱥ ᱠᱟᱹᱢᱤ ᱠᱚ ᱛᱤᱱᱟᱹᱜ ᱥᱟᱺᱜᱤᱧ
ᱪᱟᱥ ᱠᱟᱹᱢᱤ ᱫᱚ ᱱᱟᱦᱟᱜ ᱟᱹᱣᱨᱤ ᱞᱮ ᱮᱦᱚᱵᱟ ᱮᱠᱷᱚᱱᱳ ᱮᱦᱚᱵᱚᱜᱼᱟ ᱱᱟᱦᱟᱜ ᱮᱭᱵᱟᱨᱮ
ᱪᱟᱨᱟ ᱠᱚᱫᱚ ᱦᱟᱨᱝ ᱦᱟᱨᱟ ᱟᱠᱟᱱ ᱛᱟᱯᱮᱭᱟ
ᱵᱟᱝ ᱟᱞᱮ ᱫᱚ ᱮᱠᱷᱱᱳ ᱜᱤᱰᱤ ᱜᱮ ᱣᱨᱤᱞᱮ ᱜᱤᱰᱤ ᱭᱟ ᱮᱠᱷᱚᱱᱳ
ᱛᱚ ᱣᱨᱤ ᱯᱮ ᱜᱰᱤ ᱥᱟᱹᱛᱟ
ᱚ ᱦᱚᱸ
ᱟᱞᱮ ᱥᱮᱫ ᱦᱚᱸ ᱚᱝᱠᱟ ᱜᱮ ᱠᱤᱪᱷᱩ ᱜᱟᱱ ᱫᱚ ᱜᱤᱰᱤ ᱦᱩᱭ ᱠᱟᱱᱟ ᱠᱤᱪᱷᱩ ᱫᱚ ᱟᱹᱣᱨᱤᱜᱼᱟ
ᱦᱮᱸ ᱦᱮᱸ ᱟᱞᱮ ᱱᱚᱣᱟᱛᱮ ᱯᱟᱦᱴᱟ ᱫᱚ ᱮᱠᱷᱚᱱᱳ ᱚᱠᱚᱭ ᱦᱚᱸ ᱟᱹᱣᱨᱤ ᱠᱚ ᱜᱤᱰᱤᱭᱟ ᱮᱱᱠᱷᱟᱱ ᱫᱚ ᱮ ᱦᱤᱥᱟᱹᱵᱮ ᱞᱚᱥᱚᱫ ᱠᱚ ᱮᱦᱚᱵ ᱮᱫᱟ
ᱚ ᱟᱯᱮ ᱫᱚ ᱚᱱᱮ ᱫᱟᱜ ᱨᱮ ᱯᱮ ᱜᱤᱰᱤ ᱜᱮᱭᱟ
ᱫᱟᱜ ᱨᱮ
ᱟᱪᱪᱷᱟ ᱦᱮᱸ ᱟᱫᱚ ᱚᱱᱟ ᱦᱚᱸ ᱵᱟᱭ ᱫᱟᱜ ᱞᱮᱠᱷᱟᱱ ᱫᱚ ᱜᱤᱰᱤ ᱛᱚ ᱵᱟᱝ ᱜᱟᱱᱚᱜ ᱠᱟᱱᱟ
ᱟᱯᱮ ᱟᱯᱮ ᱫᱚ ᱱᱟᱜ ᱫᱟᱜ ᱨᱮ ᱫᱚ ᱨᱚᱦᱚᱲ ᱨᱮ
ᱦᱮᱸ ᱟᱯᱟᱛᱚᱛᱚ ᱨᱚᱦᱚᱲ ᱨᱮ ᱜᱤᱰᱤ ᱦᱩᱭ ᱠᱟᱱᱟ ᱟᱫᱚ ᱱᱚᱜ ᱚᱭ ᱫᱤᱱ ᱜᱮ ᱫᱟᱜ ᱤᱫᱤᱭ ᱫᱟᱭ ᱛᱟᱦᱚᱞᱮ ᱡᱟᱦᱟᱸ ᱠᱚ ᱵᱠᱤ ᱢᱮᱱᱟᱜᱼᱟ ᱚᱱᱟ ᱠᱚ ᱫᱚ ᱚᱱᱠᱟ ᱞᱚᱥᱚᱫ ᱨᱮᱜᱮ ᱜᱤᱲᱤ ᱦᱩᱭᱩᱜᱼᱟ ᱡᱟᱦᱟᱸ ᱫᱚᱠᱚ ᱞᱟᱹᱭ ᱜᱮᱭᱟ ᱟᱪᱷᱟᱲᱟ
ᱦᱮᱸ
ᱛᱟᱯᱚᱨᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱛᱟᱦᱚᱞᱮ
ᱠᱟᱹᱢᱤ ᱵᱟᱲᱟᱟ ᱠᱚᱫᱚ ᱱᱟᱜ ᱚᱲᱟᱜ ᱠᱚᱨᱮ ᱜᱮ ᱟᱨ ᱟᱞᱮ ᱱᱚᱣᱟ ᱫᱷᱟᱨᱮ ᱫᱚ ᱱᱟᱜ ᱚᱱᱟ ᱞᱚᱥᱚᱫ ᱨᱮᱜᱮ ᱜᱤᱰᱤ ᱦᱩᱭᱩᱜ ᱜᱮᱭᱟ ᱢᱚᱬᱮ ᱪᱟᱸᱫᱳ ᱨᱮᱭᱟᱜ ᱟᱫᱚ ᱚᱱᱟ ᱦᱚᱛᱤ ᱫᱮᱨᱤᱜᱮ ᱟᱨᱣᱮ ᱠᱚ ᱨᱚᱦᱚᱭᱟ ᱮᱭᱵᱟᱨᱮ ᱠᱚ ᱨᱚᱦᱚᱭ ᱠᱚ ᱮᱦᱚᱵᱟ ᱱᱟᱜ
ᱚ
ᱟᱯᱮ ᱚᱱᱟ ᱫᱷᱟᱨᱮ ᱫᱚ ᱵᱟᱨ ᱵᱟᱨ ᱯᱷᱚᱥᱚᱞ ᱦᱩᱭᱩᱜ ᱜᱮᱭᱟᱥᱮ ᱢᱤᱫᱴᱟᱝ
ᱢᱤᱫ ᱫᱷᱟᱣᱜᱤ ᱦᱩᱭᱩᱜ ᱜᱮᱭᱟ ᱠᱮᱱᱮᱞ ᱫᱟᱠᱚ ᱵᱟᱝᱞᱮ ᱧᱟᱢ ᱜᱮᱭᱟ
ᱟᱪᱪᱷᱟ ᱟᱪᱪᱷᱟ ᱵᱟᱝ ᱟᱞᱮ ᱱᱚᱣᱟ
ᱤᱱᱟᱹ ᱫᱟᱜ ᱠᱚ ᱵᱟᱝ ᱧᱟᱢ ᱠᱷᱟᱹᱛᱤᱨ ᱛᱮ ᱟᱫᱚ ᱵᱟᱝ ᱨᱚᱦᱚᱭ ᱦᱩᱭᱩᱜ ᱜᱮᱭᱟ
ᱚ ᱵᱟᱝ ᱟᱞᱮ ᱱᱚᱣᱟ ᱫᱷᱟᱨᱮ ᱛᱚ ᱵᱟᱨ ᱯᱷᱚᱥᱚᱞ ᱦᱩᱭᱩᱜ ᱜᱮᱭᱟ ᱥᱮ
ᱚ
ᱫᱟᱜ ᱨᱮᱭᱟᱜ ᱫᱚ ᱚᱥᱩᱵᱤᱫᱟ ᱵᱟᱝ ᱢᱟᱱᱮ ᱥᱮᱨᱢᱟ ᱫᱟᱜ ᱪᱮᱛᱟᱱ ᱫᱚ ᱰᱤᱯᱮᱱᱰ ᱵᱟᱝ ᱛᱟᱦᱮᱱ ᱜᱮᱭᱟᱞᱮ ᱟᱞᱮ ᱫᱚ
ᱦᱮᱸ
ᱢᱤᱱᱤ ᱫᱟᱜ ᱠᱚ ᱢᱮᱱᱟᱜᱼᱟ
ᱚ ᱦᱳᱭᱛᱚ ᱟᱨ ᱪᱮᱫ ᱠᱚ ᱪᱟᱥ ᱦᱩᱭᱩᱜ ᱜᱮᱭᱟ
ᱪᱟᱥ ᱛᱚ ᱦᱩᱲᱩ ᱪᱟᱥ ᱦᱩᱭᱩᱜ ᱜᱮᱭᱟ ᱦᱩᱲᱩ ᱪᱷᱟᱲᱟ ᱠᱟᱛᱮᱫ ᱦᱚᱸ ᱦᱩᱲᱩ ᱪᱷᱟᱲᱟ ᱠᱟᱛᱮᱫ ᱦᱚᱸ ᱥᱚᱵᱡᱤ ᱠᱚ ᱵᱟᱦᱟ ᱠᱚ ᱦᱟᱸ ᱟᱹᱰᱤ ᱟᱭᱢᱟ ᱠᱤᱪᱩ ᱪᱟᱥ ᱟ ᱪᱟᱥ ᱞᱟᱜᱟ ᱛᱟᱨ ᱵᱟᱨᱚ ᱵᱪᱷᱚᱨ ᱢᱟᱱᱮ ᱵᱟᱨᱚ ᱵᱚᱪ ᱵᱟᱨᱚ ᱯᱩᱨᱟᱹ ᱜᱚᱴᱟ ᱥᱮᱨᱢᱟ ᱜᱮ ᱪᱟᱥ ᱦᱩᱭᱩᱜ ᱜᱮᱭᱟ ᱦᱮᱸ ᱦᱮᱸ᱾
ᱛᱟᱦᱚᱞᱮ ᱵᱷᱟᱜᱤ ᱜᱮ ᱟᱯᱮ ᱥᱮᱫ ᱫᱚᱯᱮ ᱪᱟᱥᱵᱟᱥ ᱜᱮᱭᱟ?
ᱦᱮᱸ ᱪᱟᱥᱵᱟᱥ ᱟᱞᱮ ᱱᱚᱣᱟ ᱫᱷᱟᱨᱮ ᱫᱚ ᱱᱟᱜ ᱯᱨᱚᱫᱷᱟᱱ ᱡᱤᱵᱤᱠᱟ ᱫᱚ ᱱᱟᱜ ᱪᱟᱥᱵᱟᱥ ᱜᱮ᱾ ᱪᱟᱥᱵᱟᱥ ᱪᱮᱛᱟᱱ ᱨᱮᱜᱮ ᱡᱚᱛᱚᱢᱟᱜ ᱟᱨ ᱪᱟᱥᱵᱟᱥ ᱫᱚ ᱯᱳᱛᱛᱮᱠ ᱵᱚᱪᱚᱨ ᱜᱮ ᱦᱩᱭ ᱢᱟᱱᱮ ᱥᱮᱨᱢᱟ ᱨᱮ ᱯᱳᱛᱛᱮᱠ ᱪᱟᱸᱫᱳ ᱜᱮ
ᱦᱩᱸ ᱪᱟᱥᱵᱟᱥ ᱦᱩᱭᱩᱜ ᱜᱮᱭᱟ ᱚ ᱟᱯᱮ ᱚᱱᱛᱮ ᱜᱮ ᱛᱟᱦᱚᱞᱮ ᱵᱟᱦᱟ ᱫᱚ ᱫᱚᱢᱮ ᱠᱚ ᱨᱚᱦᱚᱭᱟ?
ᱦᱮᱸ ᱵᱟᱦᱟ ᱨᱚᱦᱚᱭ ᱦᱚᱸ ᱦᱳᱭᱳᱜ ᱜᱮᱭᱟ᱾
ᱟᱪᱪᱷᱟ ᱟᱸᱡᱚᱢ ᱠᱟᱛᱮ ᱵᱷᱟᱜᱤᱧ ᱵᱩᱡ ᱠᱮᱫᱟ ᱡᱮ ᱚᱱᱛᱮ ᱵᱟᱦᱟ ᱪᱟᱥ ᱦᱩᱭᱩᱜᱼᱟ ᱟᱯᱮ ᱦᱚᱸᱯᱮ ᱨᱚᱦᱚᱭ ᱵᱟᱲᱟᱭ ᱜᱮᱭᱟ?
ᱵᱟᱦᱟ ᱦᱚᱸ ᱨᱚᱦᱚᱭ ᱦᱚᱭᱳᱜ ᱜᱮᱭᱟ᱾
ᱚᱸ ᱛᱟᱦᱚᱞᱮ ᱵᱟᱦᱟᱞᱤᱭᱟ. ᱢᱤᱫᱴᱮᱱ ᱠᱩᱠᱞᱤ ᱛᱟᱦᱮᱸ ᱠᱟᱱ ᱛᱤᱧᱟᱹ᱾
ᱟᱪᱪᱷᱟ ᱟᱪᱪᱷᱟ ᱞᱟ. ᱭ ᱵᱤᱱ ᱱᱚᱣᱟ ᱡᱩᱫᱤ ᱞᱟᱹᱭᱫᱟᱲᱮᱭᱟᱜ ᱠᱷᱟᱱᱮ᱾
ᱚᱱᱟ ᱨᱚᱡᱚᱱᱤ ᱜᱟᱱᱫᱷᱟ ᱵᱟᱦᱟ ᱠᱚ ᱟᱯᱮ ᱥᱮᱫ ᱜᱮᱠᱚ ᱨᱚᱦᱚᱭ ᱜᱮᱭᱟ?
ᱦᱮᱸ ᱨᱚᱡᱚᱱᱤ ᱨᱚᱦᱚᱭ ᱜᱮᱭᱟ ᱨᱚᱡᱚᱱᱤ ᱜᱳᱞᱟᱯ ᱡᱷᱚᱛᱚ ᱨᱚᱡᱚᱱᱤ ᱜᱳᱞᱟᱯ ᱦᱮᱸ
ᱨᱚᱡᱚᱱᱤ ᱜᱚᱱᱫᱷᱟ ᱵᱟᱦᱟ ᱫᱚ ᱪᱮᱫ ᱞᱮᱠᱟ ᱠᱟᱛᱮ ᱠᱚ ᱨᱚᱦᱚᱭᱟ?
ᱨᱚᱡᱚᱱᱤᱜᱚᱱᱫᱷᱟ ᱵᱟᱦᱟ ᱫᱚ ᱚᱱᱟ ᱡᱟᱦᱟᱸ ᱞᱮᱠᱟ ᱞᱚᱥᱚᱫ ᱨᱮ ᱠᱚ ᱨᱚᱦᱚᱭ ᱜᱮᱭᱟ ᱵᱷᱮᱞᱤ ᱠᱚ ᱵᱮᱱᱟᱣᱟ ᱛᱟᱨᱯᱚᱨᱮ ᱤᱛᱟᱹ ᱠᱚ ᱟᱹᱜᱩᱭ ᱛᱮ ᱵᱤᱫᱟ ᱠᱚ ᱨᱚᱦᱚᱭᱟᱠᱚ᱾
ᱚᱱᱟ ᱫᱚ ᱞᱚᱥᱚᱫ ᱨᱮᱠᱚ ᱨᱚᱦᱚᱭᱟ?
ᱞᱚᱥᱚᱫ ᱨᱮ ᱡᱷᱚᱛᱚ᱾
ᱚ ᱟᱨ ᱛᱟᱯᱚᱨᱮ ᱪᱮᱫ ᱠᱳ ᱞᱟ. ᱭᱟ ᱟᱸ ᱟᱸ ᱚᱱᱟ ᱵᱟᱦᱟ ᱛᱚ ᱢᱟᱱᱮ ᱡᱚᱠᱷᱚᱱ ᱯᱩᱨᱟᱹ ᱦᱩᱭᱱᱟ ᱵᱟᱦᱟ ᱠᱚ ᱦᱮᱸ ᱵᱟᱝ ᱛᱚᱠᱷᱚᱱ ᱛᱚ ᱟᱨᱚ ᱚᱱᱟ ᱫᱚ ᱤᱭᱟᱹᱭᱟᱯᱮ ᱪᱮᱫ ᱠᱚ ᱞᱟᱹᱭᱟ ᱚᱱᱟ ᱩᱯᱲᱟᱹᱣᱟᱯᱮ ᱥᱮ ᱵᱟᱝ ᱚᱱᱟ ᱵᱟᱦᱟ ᱠᱚ?
ᱵᱟᱦᱟ ᱠᱚᱫᱚ ᱚᱱᱟ ᱪᱮᱛᱟᱱ ᱨᱮ ᱡᱚᱴ ᱠᱚ ᱨᱟᱠᱟᱵᱟ ᱵᱟᱹᱭ
ᱵᱟᱝ ᱚᱱᱟ ᱫᱚ ᱵᱟᱝ ᱢᱟᱱᱮ ᱡᱟᱦᱟᱱ ᱤᱭᱟᱹ ᱠᱚ ᱞᱟᱛᱟᱨ ᱨᱮ ᱡᱟᱦᱟᱸ ᱚᱱᱮ
ᱚᱱᱟ ᱠᱚᱫᱚ ᱯᱚᱨ ᱯᱚᱨ ᱦᱩᱭ ᱤᱫᱤᱜᱼᱟ ᱚᱱᱟ ᱠᱚᱢᱟ᱾
ᱦᱮᱸ ᱯᱚᱨ ᱯᱚᱨ ᱦᱩᱭᱤᱫᱤᱭᱟ ᱴᱷᱤᱠ ᱜᱮᱭᱟ ᱠᱤᱱᱛᱩ ᱚᱱᱟ ᱠᱚ ᱟᱨᱚ ᱯᱚᱨᱮᱛᱮ ᱵᱟᱝ ᱚᱱᱟ ᱠᱷᱮᱛ ᱠᱷᱚᱱᱟᱜ ᱵᱟᱝᱠᱚ ᱚᱪᱚᱜ ᱜᱮᱭᱟ?
ᱦᱮᱸ ᱡᱚᱠᱷᱚᱱ ᱚᱱᱟ ᱫᱟᱨᱮ ᱡᱚᱠᱷᱚᱱ ᱦᱟᱲᱟᱢ ᱪᱟᱵᱟᱜᱼᱟ ᱛᱚᱠᱷᱚᱱ ᱠᱚ ᱚᱪᱚᱜᱟ ᱛᱚᱠᱷᱚᱱ ᱠᱚ ᱚᱪᱚᱜᱟ ᱛᱚ᱾
ᱚᱱᱟ ᱫᱚ ᱟᱨᱚ ᱢᱟᱱᱮ ᱥᱟᱹᱨᱩ ᱞᱮᱠᱟᱱᱟᱜ ᱤᱭᱟᱹ ᱠᱟᱱᱟ ᱥᱮ
ᱦᱳᱭ ᱦᱳᱭ
ᱛᱟᱯᱚᱨᱮ ᱚᱱᱟ ᱚᱱᱟ ᱛᱮᱜᱮ ᱡᱟᱦᱟᱸ ᱚᱱᱟ ᱠᱷᱚᱱᱟᱜ ᱟᱵᱟᱨ ᱟᱹᱰᱤ ᱩᱛᱟᱹᱨ ᱵᱟᱹᱲᱛᱤ ᱩᱰᱩᱠᱚᱜ ᱜᱮᱭᱟ ᱪᱟᱨᱟ ᱦᱮᱸᱥᱮ?
ᱦᱳᱭ ᱛᱟᱨᱯᱚᱨᱮ ᱚᱸᱰᱮ ᱠᱷᱚᱱᱟᱜ ᱜᱮ ᱚᱱᱟ ᱠᱚᱜᱮ ᱟᱨᱦᱚᱸ ᱚᱱᱚ ᱡᱟᱭᱜᱟ ᱨᱮᱠᱚ ᱨᱚᱦᱚᱭᱟ᱾
ᱚ ᱚᱱ